ᱨ
ᱦᱮᱸ ᱤᱧᱟᱹᱜ ᱟᱲᱟᱝ ᱟᱸᱡᱚᱢᱚᱜ ᱠᱟᱱ ᱜᱮᱭᱟ? ᱟᱢᱟᱜ ᱛᱷᱚᱲᱟ ᱜᱟᱱ ᱴᱟᱣᱟᱨᱮ ᱰᱤᱥᱴᱟᱵᱽ ᱧᱚᱜ ᱫᱚ ᱦᱟᱸᱜ
ᱱᱚᱛᱮ ᱱᱮᱴᱣᱟᱨᱠ ᱠᱚ ᱵᱟᱞᱮ ᱥᱟᱜ ᱟᱞᱮ ᱥᱮ ᱢᱟ
ᱟᱫᱚ ᱦᱟᱸᱜ ᱠᱟᱛᱷᱟ ᱱᱚᱝᱠᱱᱟ ᱛᱷᱚᱲᱟ ᱜᱟᱱ ᱦᱟᱸᱜ ᱱᱤᱭᱚᱢ ᱤᱧ ᱞᱟᱹᱭᱟᱢ ᱠᱟᱱᱟ ᱱᱚᱣᱟ ᱜᱟᱞᱢᱟᱨᱟᱣ ᱨᱮᱭᱟᱜ ᱜᱟᱞᱢᱟᱨᱟᱣ ᱫᱚ ᱱᱚᱝᱠᱟ ᱠᱟᱱᱟ ᱡᱮ ᱯᱟᱨᱥᱚᱱᱟᱞ ᱰᱤᱴᱮᱞ ᱡᱟᱦᱱᱟᱜ ᱜᱮ ᱵᱟᱝ ᱞᱟᱹᱭ ᱦᱩᱭᱩᱜᱼᱟ ᱢᱮᱛᱟᱜ ᱢᱮ ᱵᱚᱞᱮ ᱠᱤ ᱡᱟᱦᱟᱸᱱᱟᱜ ᱯᱷᱳᱱ ᱱᱚᱢᱵᱚᱨ ᱥᱮ ᱡᱟᱦᱱᱟᱜ ᱜᱮ ᱵᱚᱞᱮ ᱚᱱᱟ ᱯᱟᱨᱥᱱᱟᱞᱤᱤᱴᱟᱨ ᱢᱚᱛᱞ ᱟᱟᱜᱟᱨᱮᱛᱮ
ᱴᱷᱤᱠ ᱜᱮᱮᱭᱟ ᱟᱯ ᱟᱯ ᱳᱵᱮ ᱦᱮᱸ
ᱦᱮᱸ ᱟᱨ ᱟᱯᱱᱟᱨᱟᱜ ᱟᱹᱛᱩ ᱧᱩᱛᱩᱢ ᱥᱮ ᱟᱯᱱᱟᱨᱟᱜ ᱵᱚᱞᱮ ᱡᱮᱞᱟ ᱠᱚᱥ ᱚᱱᱟ ᱠᱚ ᱵᱟᱝ ᱞᱟᱹᱭ ᱦᱩᱭᱩᱜᱼᱟ ᱵᱚᱞᱮ ᱟᱯᱮ ᱟᱨ ᱟᱞᱮ ᱛᱮᱜᱮᱞᱟᱝ ᱜᱟᱞᱢᱟᱨᱟᱜᱼᱟ ᱟᱯᱮᱥᱮᱫ ᱪᱮᱫ ᱞᱮᱠᱟ ᱟᱨ ᱟᱞᱮ ᱥᱮᱫ ᱪᱮᱫ ᱞᱮᱠᱟ ᱚᱱᱟᱜᱮ᱾ ᱛᱚᱵᱮ ᱟᱯᱮ ᱥᱮᱱᱟᱜ ᱫᱟᱜ ᱡᱟᱹᱲᱤ ᱠᱚ ᱵᱟᱨᱮᱛᱮ ᱞᱟᱹᱭ ᱛᱟᱞᱟᱢᱟ ᱠᱟᱛᱷᱟ ᱠᱚ
ᱫᱟᱜ ᱡᱟᱹᱲᱤ ᱢᱟ ᱱᱚᱜᱚ ᱱᱚᱝᱠᱟ ᱴᱷᱤᱠ ᱢᱟ ᱴᱷᱤᱠ ᱜᱮ ᱟᱫᱚ ᱱᱚᱜᱚᱭ ᱠᱚ ᱢᱮᱱ ᱞᱮᱠᱟ ᱟᱵᱚ ᱪᱟᱥᱟ ᱦᱚᱲᱟᱜ ᱢᱟ ᱱᱚᱣᱟ ᱜᱟᱹᱪᱷᱤ ᱠᱚᱦᱚᱸ ᱦᱩᱭ ᱫᱚ ᱦᱩᱭ ᱵᱟᱲ ᱦᱩᱭ ᱵᱟᱲᱟᱭᱮᱱᱟ ᱵᱚᱞᱮ ᱟᱫᱚ ᱟᱞᱮᱥᱮᱫ ᱢᱤᱫ ᱵᱟᱨ ᱨᱮᱭᱛ ᱠᱚ ᱮᱦᱚᱵ ᱵᱟᱲᱟᱟᱣ ᱟᱠᱟᱱᱟ ᱟᱞᱮ ᱴᱚᱴᱷᱟ ᱨᱮᱫᱚ ᱱᱚᱜᱼᱚᱭ ᱫᱟᱜ ᱵᱟᱝ ᱚ ᱦ ᱠᱩᱧ ᱡᱠᱷᱚᱡ
ᱦᱮᱸ ᱤᱧᱟᱹᱜ ᱟᱲᱟᱝ ᱢᱚᱡᱽ ᱜᱮ ᱟᱸᱡᱚᱢᱚᱜ ᱠᱟᱱᱟ ᱥᱮ ᱵᱟᱝ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ
ᱟᱪᱪᱷᱟ ᱟᱸᱡᱚᱢᱚᱜ ᱠᱟᱱ ᱠᱷᱟᱱ ᱟᱹᱰᱤ ᱢᱚᱸᱡᱽ ᱟᱞᱮ ᱥᱮᱫ ᱦᱚᱸ ᱱᱚᱜ ᱚᱭ ᱫᱟᱜ ᱠᱚᱫᱚ ᱟᱹᱰᱤ ᱠᱟᱡᱟᱠ ᱮ ᱫᱟᱜ ᱵᱟᱲᱟ ᱠᱮᱫᱟ ᱞᱟᱦᱟ ᱞᱟ ᱱᱤᱛᱚᱜ ᱛᱮᱦᱤᱧ ᱟᱨ ᱦᱚᱞᱟ ᱫᱚ ᱮᱠᱟᱞ ᱜᱮ ᱵᱟᱭ ᱫᱟᱜ ᱠᱟᱫᱟ ᱦᱚᱞᱟ ᱮ ᱠᱟᱱ ᱴᱟᱯᱟᱠ ᱴᱟᱯᱤᱠ ᱧᱩᱨᱩ ᱵᱟᱲᱟ ᱞᱮᱱᱟ ᱦᱟᱜᱸ ᱟᱫᱚ ᱚᱱᱟ ᱠᱚ ᱢᱟᱱᱮ ᱨᱟᱸᱜᱟ ᱫᱚ ᱵᱟᱭ ᱫᱟᱜ ᱠᱟᱫᱟ ᱟᱫᱚ ᱛᱮᱦᱤᱧ ᱫᱚ ᱦᱟᱸᱜ ᱢᱮᱛᱟᱜ ᱢᱮ ᱛᱷᱚᱲᱟ ᱜᱟᱱᱮ ᱫᱟᱜ ᱟᱜ ᱵᱩᱡᱷᱟᱹᱜ ᱠᱟᱱ ᱛᱟᱦᱮᱸᱫ ᱥᱮᱛᱟᱜ ᱵᱮᱞᱟ ᱥᱚᱢᱚᱭ ᱟᱫᱚ ᱢᱤᱫᱤᱱ ᱚᱰᱮ ᱛᱷᱚᱲᱟ ᱜᱟᱱ ᱢᱤᱴᱤᱝ ᱦᱩᱭᱩᱜ ᱠᱟᱱ ᱛᱟᱦᱮᱸᱱᱟ ᱩᱱᱥᱚᱢᱚᱭᱮᱧ ᱵᱩᱡᱷᱟᱹᱣ ᱞᱮᱫᱟ ᱵᱚᱞᱮ ᱫᱟᱜ ᱞᱮᱠᱟ ᱧᱩᱨᱩᱜ ᱠᱟᱱ ᱛᱟᱦᱮᱱᱟ ᱛᱷᱚᱲᱟ ᱛᱷᱚᱲᱟ ᱠᱟᱛᱟᱮᱫᱦᱚ ᱸ ᱵᱟᱭ ᱫᱟᱜ ᱠᱟᱫᱟ ᱟᱫᱚ ᱟᱞᱮ ᱟᱹᱛᱩ ᱡᱚᱠᱷᱮᱡ ᱦᱚᱸ ᱛᱚᱠᱷᱚᱱᱮᱢ ᱧᱮᱞᱟ ᱛᱚ ᱚᱱᱛᱮ ᱫᱚ ᱵᱚᱞᱮ ᱟᱹᱰᱤ ᱜᱟᱱ ᱜᱮ ᱦᱩᱲᱩ ᱠᱚ ᱨᱚᱦᱚᱭ ᱵᱟᱲᱟᱣ ᱠᱟᱜᱼᱟ ᱥᱮ ᱦᱩᱲᱩ ᱠᱚ ᱨᱚᱦᱚᱭ ᱠᱚ ᱥᱟᱹᱨᱫᱤ ᱵᱟᱲᱟᱣ ᱟᱠᱟᱱᱟ ᱟᱨ ᱨᱚᱦᱚᱭ ᱫᱚᱠᱚ ᱟᱫᱷᱚᱢ ᱠᱚᱫᱚ ᱟᱨ ᱟᱫᱷᱚᱢ ᱠᱚᱫᱚ ᱢᱮᱛᱟᱜ ᱢᱮ ᱫᱟᱜ ᱤᱭᱟᱹ ᱛᱮᱜᱮ ᱵᱟᱠᱚ ᱨᱚᱦᱚᱭᱮᱫᱟ ᱟᱪᱪᱷᱟ ᱟᱯᱮᱱᱮᱫ ᱦᱲᱩ ᱨᱩ ᱠᱚᱫᱚ ᱥᱟᱨᱫᱤ ᱵᱟᱟᱣ ᱟᱠᱟᱱᱟ ᱥᱮ ᱵᱟᱝ
ᱱᱚᱜᱼᱚᱭ ᱢᱤᱫ ᱵᱟᱨ ᱠᱚ ᱮᱦᱚᱵ ᱵᱟᱲᱟᱣ ᱟᱠᱟᱱᱟ ᱟᱨ ᱱᱚᱣᱟ ᱪᱮᱫ ᱞᱮᱠᱟ ᱟᱵᱚ ᱢᱟ ᱦᱚᱲᱢᱟ ᱪᱮᱫ ᱱᱟᱦᱞᱟ ᱱᱟᱞᱦᱟ ᱵᱚᱱ ᱪᱟᱞᱟᱜᱼᱟ ᱛᱚᱵᱮ ᱯᱮ ᱦᱚᱲᱟᱜ ᱫᱚ ᱟᱹᱣᱨᱤ ᱦᱟᱛᱟᱲᱟᱜᱼᱟ ᱚᱱᱟ ᱫᱤᱠᱩ ᱠᱚᱣᱟᱜ ᱜᱮ ᱪᱟᱞᱟᱣ ᱵᱟᱲᱟᱜ ᱠᱟᱱᱟ ᱠᱚ ᱦᱚᱲ ᱠᱚᱦᱚᱸ ᱟᱫᱚ ᱟᱯᱱᱟᱨᱟᱜ ᱫᱚ ᱫᱟᱜ ᱵᱟᱝ ᱠᱟᱨᱚᱱ ᱛᱮ- ᱛᱮ ᱵᱟᱡᱟᱨ ᱥᱮᱫ ᱜᱮ ᱠᱟᱹᱢᱤ ᱠᱚ ᱪᱟᱞᱟᱣ ᱵᱟᱲᱟᱜ ᱠᱟᱱᱟ ᱟᱫᱚ ᱮᱦᱚᱵ ᱫᱚᱠᱚ ᱮᱦᱚᱵ ᱵᱟᱲᱟᱜ ᱠᱟᱱᱟ ᱢᱤᱫ ᱵᱟᱨ ᱦᱚᱲᱟᱜ ᱦᱟᱱᱮ- ᱚᱱᱟᱧ ᱢᱮᱱᱠᱮᱫ ᱞᱮᱠᱟ ᱵᱚᱞᱮ ᱢᱮᱥᱤᱱ ᱠᱚ ᱚᱱᱟ ᱠᱚᱛᱮ ᱠᱩᱧ ᱫᱟᱜ ᱠᱚᱛᱮ ᱢᱮᱥᱤᱱ ᱠᱚᱛᱮ ᱜᱮ ᱨᱟᱠᱟᱵ ᱠᱟᱛᱮ ᱠᱚ ᱠᱟᱹᱢᱤ ᱵᱟᱲᱟᱭᱮᱫ ᱠᱟᱱᱟ ᱚᱱᱮ ᱫᱟᱜ ᱢᱟ ᱫᱟᱜ ᱮᱜ ᱠᱟᱱ ᱜᱮ ᱱᱚᱣᱟ ᱠᱷᱮᱛ ᱯᱨᱮᱡᱚᱜ ᱞᱮᱠᱟ ᱵᱟᱭ ᱫᱟᱜ ᱮᱫᱟᱛᱚ ᱟᱫᱚ ᱚᱱᱠᱟ ᱡᱟᱹᱯᱩ ᱠᱚᱜᱮ ᱪᱮᱫ ᱠᱚ ᱦᱩᱭᱩᱜ ᱛᱷᱚᱲᱟ ᱛᱷᱚᱲᱟ ᱫᱟᱜᱮᱡ ᱠᱟᱱᱟ ᱟᱫᱚ ᱠᱷᱮᱛ ᱦᱚᱸ ᱵᱟᱝ ᱯᱮᱨᱮᱡᱚᱜ ᱠᱟᱱᱟ ᱟᱫᱚ ᱚᱱᱮ ᱚᱱᱟᱜᱮ ᱛᱷᱚᱲᱟ ᱦᱚᱲ ᱠᱟᱹᱢᱤ ᱫᱚᱧ ᱵᱟᱨ ᱠᱚ ᱠᱟᱱᱟ ᱵᱚᱞᱮ ᱮᱦᱳ ᱵᱟᱠᱚ ᱦᱟᱸᱜ ᱫᱟᱜ ᱞᱮᱠᱷᱟᱡ ᱢᱟ ᱥᱫᱤ ᱪᱟᱵᱟᱜ ᱟᱠᱚ ᱟᱫᱚ ᱚᱱᱟ ᱫᱟᱜ ᱨᱮᱭᱟᱜ ᱜᱮ ᱢᱩᱥᱠᱤᱞ ᱦᱩᱭᱩᱜ ᱠᱟᱱᱟ
ᱦᱮᱸ ᱵᱚᱞᱮ ᱚᱱᱮ ᱠᱚ ᱢᱮᱱᱟ ᱪᱟᱥᱵᱟᱥ ᱠᱟᱹᱢᱤ ᱦᱚᱲ ᱥᱮ ᱪᱟᱥᱵᱟᱥ ᱫᱚ ᱡᱟᱦᱱᱟᱜ ᱡᱤᱱᱤᱥ ᱜᱮ ᱫᱟᱜ ᱜᱮ ᱞᱟᱹᱠᱛᱤᱭᱟ ᱡᱟᱹᱥᱛᱤ ᱫᱚ ᱫᱟᱜ ᱡᱚᱠᱷᱚᱱ ᱱᱟᱯᱟᱭᱛᱮ ᱫᱟᱜᱟ ᱥᱮ ᱚᱱᱮ ᱠᱚ ᱢᱮᱱᱟ ᱟᱵᱚ ᱢᱟ ᱩᱱᱟᱹᱜ ᱡᱟᱹᱥᱛᱤ ᱜᱟᱹᱰᱭᱟᱹ ᱠᱚ ᱵᱟᱹᱱᱩᱜᱼᱟ ᱯᱩᱢᱯᱩ ᱠᱚ ᱵᱟᱹᱱᱩᱜᱼᱟ ᱟᱨ ᱵᱟᱠᱷᱟᱡ ᱫᱚ ᱮᱥᱮᱫ ᱟᱞᱮ ᱟᱹᱛᱩ ᱴᱚᱞᱟ ᱠᱚᱨᱮ ᱡᱚᱠᱷᱱᱮᱢ ᱧᱮᱞᱟ ᱚᱱᱟ ᱜᱰᱭᱟᱹ ᱠᱚᱨᱮ ᱠᱷᱚᱱ ᱫᱟᱜ- ᱨᱟᱠᱟᱵ ᱠᱟᱛᱮ ᱠᱚ ᱪᱟᱥᱵᱟᱥ ᱫᱟ ᱥᱮ ᱚᱱᱟ ᱠᱩᱧ ᱠᱚᱨᱮ- ᱫᱟᱜ ᱠᱚ ᱨᱟᱠᱟᱵ ᱫᱟ ᱟᱨ ᱚᱸᱰᱮ ᱦᱩᱲᱩ ᱠᱚᱠᱚ ᱨᱚᱦᱚᱭᱮᱫᱟ ᱟᱹᱰᱤ ᱡᱟᱹᱥᱛᱤ ᱧᱮᱞᱚᱜᱚᱜ ᱠᱟᱱᱟ ᱟᱪᱪᱷᱟ ᱟᱯᱮᱥᱮᱫ ᱫᱚ ᱚᱱᱛᱮ ᱫᱚ ᱠᱩᱧ ᱠᱚᱨᱮ ᱠᱷᱚᱱ ᱫᱟᱜ ᱟ ᱫᱚ ᱠᱚ ᱨᱟᱠᱟᱵ ᱵᱟᱲᱟᱭᱟ ᱥᱮ ᱵᱟᱝ ᱵᱚᱞᱮ ᱚᱱᱟ ᱪᱟᱥᱵᱟᱥ ᱞᱟᱹᱜᱤᱫ ᱛᱮ
ᱠᱩᱸᱧ ᱠᱷᱚᱡ ᱠᱚ ᱪᱚᱧ ᱢᱮᱱ ᱠᱮᱫ ᱵᱚᱞᱮ ᱚᱱᱟ ᱠᱩᱸᱧ ᱠᱚᱨᱮ ᱠᱷᱚᱡ ᱜᱮ ᱟᱨ ᱚᱱᱟ ᱜᱟᱹᱰᱤᱭᱟᱹ ᱨᱮᱢᱟ ᱚᱱᱠᱟ ᱫᱟᱜ ᱵᱩᱜ ᱫᱚ ᱵᱟᱝ- ᱯᱮᱨᱮᱡ ᱵᱟᱲᱟᱣ ᱟᱠᱟᱱᱟ ᱚᱱᱟ ᱜᱟᱰᱟ ᱠᱚᱨᱮ ᱠᱷᱚᱡ ᱜᱮ ᱚᱱᱟ ᱜᱟᱰᱟ ᱟᱲᱮ ᱟᱲᱮ ᱛᱮ ᱠᱷᱮᱛ ᱠᱚ ᱢᱮᱱᱟᱜᱼᱟ ᱚᱱᱟ ᱥᱩᱨ ᱥᱩᱨ ᱨᱮᱭᱟᱜ ᱜᱮ ᱟᱨ ᱵᱟᱠᱤ ᱢᱟᱛᱮ ᱟᱹᱰᱤ ᱡᱤᱞᱤᱧ ᱯᱟᱭᱤᱯ ᱨᱮᱭᱟᱜ ᱢᱩᱥᱠᱤᱞ ᱫᱚ ᱵᱟᱭ ᱴᱟᱱᱟᱣᱟ ᱟᱫᱚ ᱚᱱᱟ ᱚᱠᱚᱭ ᱠᱚᱣᱟᱜ- ᱠᱷᱮᱛ ᱠᱚ ᱚᱱᱟ ᱚᱱᱟ ᱜᱟᱰᱟ ᱥᱮᱫ ᱛᱮ ᱢᱮᱱᱟᱜᱼᱟ ᱚᱱᱟ ᱥᱩᱨ ᱥᱩᱨ ᱛᱮᱜᱮ- ᱠᱚ ᱨ ᱨᱚᱦᱚᱭ ᱵᱟᱲᱟᱭᱮᱫ ᱠᱟᱱᱟ ᱟᱫᱚ ᱫᱟᱜ ᱠᱚᱱᱴᱨᱳᱞ ᱛᱮᱜᱮ ᱟᱹᱰᱤ ᱢᱩᱥᱠᱤᱞ ᱟᱫᱚ ᱚᱱᱮ ᱚᱱᱮ- ᱚᱱᱠᱟᱜᱮ ᱨᱚᱦᱚᱭ ᱫᱚ ᱪᱟᱞᱟᱜ ᱠᱟᱱᱟ ᱚᱱᱮ ᱚᱱᱟ ᱜᱟᱰᱟ ᱟᱲᱮ ᱠᱚᱨᱮ ᱜᱮ ᱟᱫᱚ ᱫᱟᱜ ᱞᱮᱠᱷᱟᱡ ᱜᱮ ᱦᱟᱸᱜ ᱥᱟᱹᱨᱫᱤ ᱵ ᱥᱟᱹᱨᱤᱫᱤ ᱜᱮᱭᱟ ᱠᱚ ᱦᱟᱸᱜ
ᱦᱮᱸ ᱚᱱᱟ ᱫᱟᱜ ᱜᱮ ᱚᱱᱮ ᱠᱚ ᱢᱮᱱᱟ ᱟᱭᱢᱟ ᱦᱚᱲ ᱠᱚ ᱛᱟᱹᱜᱤᱣ ᱠᱟᱫᱟ ᱟᱨ ᱞᱟᱦᱟ ᱞᱟᱦᱟ ᱛᱷᱚᱲᱟ ᱫᱟᱜ ᱵᱟᱲᱟ ᱠᱮᱫᱟ ᱟᱫᱚ ᱚᱱᱟᱫᱚ ᱯᱮᱨᱮᱡ ᱵᱟᱲᱟ ᱞᱮᱱᱛᱟᱠᱚ ᱜᱮ ᱟᱫᱚᱢ ᱦᱚᱲᱟ ᱧᱮᱞ ᱠᱟᱜ ᱠᱷᱮᱛ ᱠᱚ ᱟᱫᱚ ᱩᱱᱠᱩ ᱠᱚ ᱢᱮᱱᱫᱟ ᱵᱚᱞᱮ ᱜᱟᱹᱪᱷᱤ ᱠᱚ ᱠᱟᱞ ᱠᱟᱹᱴᱤᱡ ᱜᱮᱭᱟ ᱚᱱᱟ ᱫᱚ ᱵᱟ- ᱵᱟᱠᱚ ᱨᱚᱦᱚᱭᱮᱫᱟ ᱥᱮ ᱵᱟᱠᱚ ᱪᱮᱠᱟᱭᱮᱫᱟ ᱵᱚᱞᱮ ᱜᱟᱹᱪᱷᱤ ᱡᱠᱷᱚᱱ ᱠᱟᱹᱴᱤᱡ ᱜᱮ ᱛᱟᱦᱮᱱᱟ ᱛᱚ ᱪᱤᱠᱟᱛᱮᱢ ᱨᱚᱦᱚᱭᱟ ᱥᱮ ᱪᱤᱠᱟᱛᱮ ᱡᱟᱦᱟᱱᱟᱜ ᱮᱢ ᱪᱤᱠᱟᱹᱭᱟ ᱟᱫᱚ ᱚᱱᱟ- ᱛᱮ ᱛᱷᱚᱲᱟ ᱜᱟᱱ ᱠᱚ ᱢᱮᱱᱟ ᱱᱤᱛᱚᱜ ᱢᱟ ᱜᱟᱹᱪᱷᱤ ᱞᱟᱹᱴᱩ ᱵᱟᱲᱟᱭᱮᱱ ᱠᱷᱟᱱ ᱢᱟ ᱵᱟᱭ ᱫᱟᱜ ᱱᱤᱛ ᱦᱟᱹᱵᱤᱡ ᱢᱟ ᱟᱫᱚ ᱡᱚᱠᱷᱚᱱ ᱜᱮ ᱦᱟᱸᱜ ᱫᱟᱜᱟᱢ ᱢᱮᱛᱟᱢᱟ ᱟᱭᱢᱟ ᱜᱟᱱ ᱦᱚᱲ ᱥᱮ ᱟᱭᱢᱟ ᱰᱷᱮᱨ ᱦᱚᱲ ᱠᱚ ᱮᱦᱚᱵᱚᱜᱼᱟ ᱠᱟᱹᱢᱤ ᱠᱚᱜᱮ ᱟᱠᱚᱣᱟᱜ ᱟᱛᱮᱱᱟᱜ ᱠᱟᱹᱢᱤ ᱢᱮᱱᱟᱜ ᱛᱟᱠᱚᱣᱟ ᱦᱩᱲᱩ ᱨᱚᱦᱚᱭ ᱠᱟᱹᱢᱤ ᱟᱨ ᱱᱤᱛ- ᱱᱤᱛᱚᱜ ᱠᱟᱹᱢᱤ ᱟᱞᱮ ᱥᱮᱫ ᱫᱚ ᱡᱚᱠᱷᱚᱱᱮᱢ ᱧᱮᱞᱟ ᱛᱚ ᱟᱹᱰᱤ ᱡᱟᱹᱥᱛᱤ ᱦᱚᱲ ᱠᱚ ᱨᱚᱦᱚᱭ ᱠᱚ ᱮᱦᱚᱵ ᱵᱟᱲᱟᱣ ᱟᱠᱟᱱᱟ ᱟᱞᱮ ᱦᱚᱸ ᱱᱚᱜᱼᱚᱭ ᱾ ᱛᱷᱚᱲᱟ ᱫᱤᱱ ᱞᱮ ᱨᱚᱦᱚᱭ ᱞᱮᱠᱷᱟᱡ ᱞᱮ ᱪᱟᱵᱟᱭᱟ ᱾ ᱟᱨ ᱟᱹᱰᱤ ᱡᱟᱹᱥᱛᱤ ᱧᱮᱞ ᱮᱫᱟ ᱱᱮᱛᱟᱨ ᱨᱮᱜᱮ ᱰᱟᱝᱨᱟ ᱠᱟᱰᱟ ᱱᱟᱦᱮᱞᱛᱮ ᱵᱟᱠᱚ ᱥᱤᱭᱟᱜ ᱠᱟᱱᱟ ᱡᱟᱹᱥᱛᱤ ᱴᱨᱟᱠᱴᱟᱨ ᱛᱮᱜᱮᱠᱚ ᱥᱤᱭᱟᱜ ᱠᱟᱱᱟ ᱟᱪᱪᱷᱟ ᱟᱯᱮᱥᱮᱫᱚ ᱫᱟ ᱜᱟ ᱰᱟᱝᱨᱟ ᱠᱟᱰᱟ ᱱᱟᱦᱮᱞ ᱛᱮᱠᱚ ᱥᱤᱭᱟᱜ ᱠᱟᱱᱟ ᱥᱮ ᱴᱨᱟᱠᱴᱟᱨ ᱛᱮᱜᱮ
ᱮᱫ ᱫᱚ ᱢᱮᱱᱟᱜ ᱜᱮᱭᱟ ᱵᱚᱞᱮ ᱢᱮᱱ ᱟᱞᱮᱥᱮᱫ ᱢᱟ ᱮᱱᱛᱮᱫ ᱴᱨᱮᱠᱴᱚᱨ ᱦᱚᱸ ᱚᱱᱠᱟ ᱵᱟᱝ ᱵᱚᱞᱚᱜᱼᱟ ᱚᱱᱟ ᱞᱟᱹᱴᱩ ᱞᱟᱹᱴᱩ ᱢᱤᱴᱷᱟᱹ ᱠᱟᱱᱟ ᱟᱞᱮ ᱫᱤᱥᱚᱢ ᱢᱟ ᱟᱫᱚ ᱴᱨᱟᱠᱴᱚᱨ ᱨᱮ ᱥᱤᱭᱮᱫᱟ ᱚᱱᱠᱟ ᱵᱟᱹᱱᱩᱜᱼᱟ ᱵᱚᱞᱮ ᱜᱟᱹᱰᱤ ᱵᱟᱝ ᱵᱚᱞᱚᱜᱼᱟ ᱛᱚ ᱞᱟᱹᱴᱩ ᱞᱟᱹᱴᱩ ᱵᱤᱰᱟᱹ ᱠᱟᱱᱟ ᱪᱮᱫ ᱠᱟᱱᱟ ᱟᱨ ᱦᱚᱲ ᱦᱚᱸᱠᱚ ᱚᱱᱟ ᱞᱟ ᱵᱟᱹᱲᱤᱡ ᱠᱟᱛᱮ ᱢᱟᱫᱷᱮ ᱨᱮᱫᱚ ᱯᱤᱰᱷᱟᱹ ᱟᱹᱲᱤᱥᱚᱜᱼᱟᱚ ᱛᱚ ᱟᱫᱚ ᱚᱱᱟ ᱤᱭᱟᱹᱛᱮ ᱱᱤᱛᱚᱜ ᱫᱚ ᱟᱞᱮ ᱥᱮᱫ ᱫᱚ ᱚᱱᱟ ᱞᱟᱦᱟ ᱞᱮᱠᱟᱜᱮ ᱜᱟᱹᱭ ᱰᱟᱝᱨᱟ ᱛᱮᱜᱮ ᱡᱟᱹᱥᱛᱤ ᱠᱟᱭ ᱫᱚ ᱪᱟᱞᱟᱜ ᱠᱟᱱᱟ ᱚᱱᱟᱛᱮ ᱚᱱᱟ ᱨᱮᱭᱟᱜ ᱟᱞ ᱥᱮᱫ ᱫᱚᱥᱟᱹᱨᱟ ᱠᱟᱹᱤᱡ ᱵᱟᱝ ᱩᱥᱟᱹᱨᱚᱜᱼᱟ ᱾ ᱢᱮᱱᱟᱜ ᱠᱚᱜᱮᱭᱟ ᱠᱟᱹᱢᱤ ᱜᱮᱭᱟ ᱠᱚ ᱵᱚᱞᱮ ᱡᱮᱚᱱᱮ ᱯᱚᱸᱫᱽᱨᱚ ᱟᱜᱚᱥᱴ ᱦᱟᱹᱵᱤᱡ ᱠᱚ ᱛᱤᱭᱳᱜᱟ ᱾ ᱪᱮᱠᱟᱹ ᱡᱮ ᱟᱞᱮᱥᱮᱫ ᱦᱚᱸ ᱢᱮᱱᱟᱜ ᱜᱮᱭᱟ ᱵᱤᱞᱚᱱ ᱵᱚᱞᱮᱭᱟ ᱾ ᱟᱞᱮ ᱠᱷᱚᱡ ᱯᱷᱟᱨᱟᱠ ᱧᱚᱜ ᱚᱱᱛᱮ ᱫᱚ ᱠᱷ ᱴᱨᱟᱠᱴᱟᱨ ᱛᱮᱜᱮ ᱱᱚᱛᱮ ᱟᱹᱰᱤ ᱩᱥᱟᱨᱟ ᱠᱟᱹᱢᱤ ᱠᱚ ᱪᱟᱵᱟ ᱵᱟᱲᱟ ᱟᱠᱟᱫᱟ ᱾ ᱟᱞᱮᱥᱮᱫ ᱫᱚ ᱮᱱᱛᱮᱫ ᱴᱮᱠᱴᱚᱨ ᱨᱮᱭᱟᱜ ᱦᱚᱸ ᱵᱟᱝ ᱵᱚᱞᱚᱜ ᱛᱟᱦᱮᱱᱠᱟ ᱠᱟᱹᱢᱤ ᱵᱟᱝᱢ ᱩᱪᱩᱨᱚᱜᱼᱟ ᱛᱚ ᱛᱤᱱᱟᱹᱜ ᱰᱟᱝᱨᱟ ᱛᱮᱢᱟᱢ ᱥᱤᱭᱳᱜ ᱜᱮᱭᱟᱢ ᱱᱩᱠᱩ ᱠᱚ ᱛᱮᱢ ᱟᱫᱚ ᱚᱱᱮ ᱚᱱᱠᱟ ᱫᱨᱤᱜᱮ ᱪᱟᱞᱟᱜᱼᱟ ᱾
ᱦᱮᱸ ᱚᱱᱠᱟ ᱠᱟᱱ ᱜᱮᱭᱟ ᱚᱱᱮ ᱠᱚ ᱢᱮ ᱡᱟᱭᱜᱟ ᱡᱟᱭᱜᱟᱛᱮ ᱴᱮᱠᱴᱟᱨ ᱛᱮᱠᱚ ᱡᱟᱹᱥᱛᱤ ᱚᱠᱟ ᱥᱮᱫ ᱠᱚ ᱠᱟᱹᱢᱤᱭᱮᱫᱟ ᱚᱱᱛᱮ ᱫᱚ ᱟᱹᱰᱤ ᱡᱟᱹᱥᱛᱤ ᱠᱚ ᱞᱟᱦᱟᱜ ᱠᱟᱱᱟ ᱾ ᱟᱨ ᱚᱠᱟ ᱥᱮᱫ ᱫᱚᱦ ᱢᱮᱛᱟᱜ ᱢᱮ ᱴᱮᱠᱴᱟᱨ ᱠᱚ ᱵᱷᱚᱨᱥᱟ ᱵᱟᱹᱱᱩᱜ ᱠᱚᱣᱟ ᱟᱯᱱᱟᱨ ᱨᱮ ᱫᱚᱠᱚ ᱠᱩᱥᱤᱭᱟᱹᱜ ᱠᱟᱱᱟ ᱛᱚ ᱟᱹᱰᱤ ᱫᱤᱱ ᱞᱟᱜᱟᱣᱟᱢᱟ ᱢᱤᱫᱴᱮᱡ ᱞᱟᱦᱟᱨᱮᱢ ᱚᱱᱟᱢ ᱯᱟᱲᱟᱜᱟ ᱯᱷᱤᱨᱮᱢ ᱡᱟᱵᱚᱴᱟ ᱯᱷᱤᱨᱮᱢ ᱞᱚᱥ ᱥᱚᱫᱟ ᱢᱤᱫᱴᱮᱱ ᱠᱷᱮᱛ ᱠᱟᱹᱴᱤᱡ ᱢᱟᱨᱟᱝ ᱠᱷᱮᱛ ᱨᱮᱜᱮ ᱟᱢ ᱯᱮ ᱫᱤᱱᱢᱟ ᱞᱟᱜᱟᱣᱟᱢ ᱟᱨ ᱯᱮ ᱫᱤᱱᱮᱢ ᱞᱟᱜᱟᱣᱟ ᱾ ᱞᱟᱜᱟᱣᱟᱢᱟ ᱯᱷᱤᱨ ᱜᱟᱹᱪᱷᱤᱩᱛᱩ ᱫᱚᱢ ᱨᱚᱦᱚᱭᱟ ᱛᱚ ᱢᱤᱫᱴᱮᱡ ᱠᱷᱮᱛᱢ ᱠᱚᱢᱯᱞᱤᱴ ᱛᱮ ᱯᱟᱸᱪ ᱫᱤᱱ ᱞᱟᱜᱟᱣᱟᱢᱟ ᱢᱚᱬᱮ ᱫᱤᱱ ᱜᱟᱱ ᱞᱟᱜᱟᱣ ᱟᱢᱟ ᱟᱨ ᱴᱠᱴᱟᱨ ᱡᱚᱠᱷᱚᱱ ᱢᱤᱫ ᱫᱤᱱ ᱨᱮᱜᱮ ᱦᱩᱭᱩᱜᱼᱟ ᱾ ᱢᱤᱫ ᱫᱤᱱ ᱨᱮᱜᱮ ᱟᱢ ᱫᱚ ᱥᱤ ᱠᱮᱫᱟᱢ ᱢᱤᱫ ᱫᱤᱱ ᱨᱮᱜᱮᱢ ᱡᱟᱵᱚᱨ ᱠᱮᱫᱟᱢ ᱞᱚᱥᱚᱫ ᱠᱮᱫᱟᱢ ᱜᱟᱥ ᱚᱣᱟᱨ ᱵᱟᱲᱟ ᱠᱮᱫᱟ ᱟᱨ ᱮᱠᱟᱞ ᱟᱢ ᱫᱚ ᱢᱟᱛ ᱛᱟᱢ ᱛᱮᱫ ᱯᱷᱤᱨ ᱨᱚᱦᱚᱭ ᱜᱚᱫ ᱠᱟᱜ ᱢᱮ ᱢᱤᱫ ᱫᱷ ᱨᱮ ᱜᱮ ᱥᱟᱹᱛᱟᱹᱜᱼᱟ ᱟᱭᱢᱟ ᱰᱷᱮᱨ ᱢᱤᱫ ᱵᱤᱜᱷᱟᱹ ᱜᱟᱱ ᱮᱢ ᱥᱟ. ᱛ ᱾ ᱟᱫᱚ ᱚᱱᱟ ᱢᱤᱫᱴᱮᱡ ᱢᱮᱱ ᱠᱮᱫᱟ ᱩᱥᱟᱹᱨᱟᱜ ᱠᱟᱱᱟ ᱵᱚᱞᱮ ᱟᱨ ᱜᱷᱟᱸᱥ ᱠᱚᱦᱚᱸ ᱚᱱᱠᱟ ᱵᱟᱝ ᱥᱤᱭᱟᱜ ᱠᱟᱱᱟ ᱾ ᱟᱨ ᱟᱯᱮ ᱥᱮᱫ ᱪᱮ ᱚᱱᱟ ᱨᱟᱢᱲᱟ ᱠᱚᱫᱚ ᱠᱚ ᱮᱨ ᱵᱟᱲᱟᱭᱟ ᱥᱮ ᱵᱟᱝ ᱟᱞᱮ ᱥᱮᱫ ᱚᱱᱟ ᱨᱟᱢᱲᱟ ᱠᱚ
ᱦᱮᱸ ᱟᱹᱰᱤ ᱟᱹᱰᱤ ᱢᱚᱸᱡᱽ ᱠᱟᱛᱷᱟ ᱠᱟᱛᱷᱟᱢ ᱞᱟᱹᱭ ᱠᱮᱫᱟ ᱟᱞᱮᱮᱥᱮᱫ ᱦᱚᱸ ᱞᱟᱹᱴᱩ ᱜᱮᱛᱮ ᱯᱤᱰᱟᱹ ᱠᱚ ᱵᱚᱞᱮ ᱟᱹᱰᱤ ᱢᱚᱸᱡᱽ ᱚᱱᱟ ᱫᱚ ᱨᱟᱢᱲᱟ ᱠᱚᱫᱚ ᱦᱩᱭᱩᱜᱼᱟ ᱾ ᱜᱚᱴᱟ ᱤᱭᱟᱹᱛᱮ ᱚᱱᱟ ᱯᱤᱰᱟᱹ ᱚᱥᱟᱨ ᱜᱮᱭᱟ ᱛᱚ ᱟᱫᱚ ᱜᱚᱴᱟ ᱜᱮᱢ ᱧᱮᱞᱟ ᱵᱚᱞᱮ ᱨᱟᱵᱲᱟ ᱠᱚᱫᱚ ᱮᱠ ᱮᱨ ᱯᱮᱨᱮᱡ ᱠᱼᱟ ᱠᱚ ᱚᱱᱟ ᱫᱚ ᱵᱚᱞᱮ ᱟᱹᱰᱤ ᱢᱚᱸᱡᱽ ᱜᱮᱢ ᱞᱟᱹᱭ ᱠᱮᱫᱟ ᱾ ᱚᱱᱟ ᱥᱩᱲᱩ ᱠᱚ ᱥᱟᱶ ᱥᱟᱶᱛᱮ ᱚᱱᱟᱴᱟᱜ ᱚᱱᱟᱴᱟᱜ ᱦᱚᱸ ᱧᱟᱢᱚᱜ ᱠᱟᱱᱟ ᱚᱱᱟᱴᱟᱜ ᱫᱟᱹᱞ ᱠᱚ ᱵᱮᱵᱚᱥᱛᱟ ᱞᱟᱹᱜᱤᱫ ᱦᱚᱸ ᱵᱚᱞᱮ ᱟᱫᱚ ᱚᱱᱟ ᱫᱚ ᱟᱞᱮ ᱥᱮᱫ ᱦᱚᱸᱠᱟ ᱡᱟᱜᱮ ᱢᱮᱱᱟᱜᱼᱟ ᱡᱚᱛᱚ ᱨᱮᱜᱮ ᱜᱮ ᱧᱟᱢᱚᱜ ᱧᱟᱢᱚᱜ ᱠᱟᱱᱟ ᱾
ᱟᱪᱷᱟ ᱾ ᱦᱮᱸ ᱨᱟᱢᱲᱟ ᱠᱚᱫᱚ ᱟᱞᱮᱮᱫ ᱦᱚᱸᱜᱼᱚᱭ ᱟᱹᱰᱤ ᱜᱟᱱ ᱠᱚ ᱮᱨᱟ ᱚᱱᱟ ᱯᱤᱰᱷᱟᱹ ᱨᱤ ᱜᱮ ᱟᱞᱮ ᱥᱮᱫ ᱫᱚ ᱡᱟᱹᱥᱛᱤ ᱫᱚ ᱮᱨᱟ ᱦᱟᱸ ᱟᱫᱚ ᱚᱱᱟ ᱢᱮ ᱢᱮᱱᱟᱜᱼᱟ ᱜᱚᱰᱟᱜ ᱨᱮ ᱥᱮ ᱠᱷᱮᱛ ᱠᱚᱨᱮ ᱫᱚ ᱚᱱᱟ ᱡᱥᱛᱤ ᱵᱟᱠᱚ ᱮᱨ ᱵᱟᱲᱟᱭ ᱜᱮᱭᱟ ᱾ ᱮᱱᱛᱮᱫ ᱚᱱᱟ ᱜᱚᱰᱟ ᱠᱚᱨᱮ ᱫᱚ ᱢᱮᱛᱟᱜ ᱢᱮ ᱚᱱᱟ ᱫᱚ ᱮᱴᱟᱜᱟᱜ ᱠᱚ ᱪᱟᱥᱵᱟᱥᱟ ᱡᱟᱦᱟᱸᱱᱟᱜ ᱚᱱᱠᱟ ᱟᱨ ᱟᱞᱮ ᱥᱮᱫ ᱤᱧ ᱧᱮᱞ ᱟᱠᱟᱫᱟ ᱟᱹᱰᱤ ᱡᱟᱹᱥᱛᱤ ᱚᱱᱟ ᱨᱟᱦᱮᱦᱲ ᱠᱚᱠᱚ ᱮᱨᱟ ᱟᱪᱷᱟ ᱟᱯᱮᱥᱮᱫ ᱚᱱᱛᱮ ᱫᱚ ᱨᱟᱦᱮᱲ ᱠᱚᱫᱚ ᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭ ᱚᱱᱟ ᱵᱟᱨᱮ ᱛᱮᱦᱸ ᱠᱟᱛᱷᱟ ᱠᱟᱴᱤᱡ ᱫᱚᱭ ᱢᱮ ᱱᱚᱰᱮ
ᱦ ᱧᱮᱞ ᱢᱮ ᱟᱞᱮ ᱥᱮᱫ ᱦᱚᱸ ᱚᱱᱠᱟ ᱢᱮᱱᱟᱜ ᱜᱮᱭᱟ ᱵᱚᱞᱮ ᱨᱟᱦᱮᱲ ᱦᱩᱭᱱᱟ ᱚᱱᱟ ᱡᱚᱸᱰᱨᱟ ᱫᱚ ᱮᱨ ᱥᱟᱞᱟᱫ ᱫᱚ ᱢᱤᱫ ᱢᱤᱴᱮᱡ ᱵᱟᱲᱜᱮ ᱨᱮᱜᱮ ᱟᱞᱮ ᱥᱮᱛ ᱫᱚ ᱟᱞᱟᱫᱟ ᱫᱚ ᱵᱟᱝ
ᱦᱮ
ᱟᱫᱚ ᱱᱤᱛᱚᱜ ᱢᱟ ᱱᱚᱣᱟ ᱦᱚᱸ ᱡᱚᱱᱰᱨᱟ ᱦᱚᱸ ᱟᱹᱰᱤ ᱢᱚᱸᱡᱽ ᱜᱮ ᱦᱩᱭ ᱠᱟᱱᱟ ᱾ ᱟᱫᱚ ᱚᱱᱟ ᱵᱟᱭ ᱫᱟᱜ ᱮ ᱠᱟᱨᱚᱱ ᱛᱮ ᱛᱚ ᱡᱚᱸᱰᱨᱟ ᱯᱩᱦᱚᱸ ᱦᱚᱸ ᱥᱟᱹᱨᱫᱤ ᱠᱟᱱᱟ ᱦᱩᱭ ᱠᱟᱱᱟ ᱠᱚ ᱟᱨ ᱚᱱᱟ ᱛ ᱫᱟᱜ ᱞᱮᱠᱷᱟᱡ ᱜᱮ ᱦᱩᱲᱩ ᱨᱚᱦᱚᱭ ᱠᱚ ᱮᱦᱚᱵ ᱪᱟᱵᱟᱜᱼᱟ ᱾ ᱟᱨ ᱚᱠᱚᱭ ᱠᱚᱣᱟᱜ ᱢᱮᱭᱟ ᱟᱹᱰᱤ ᱡᱟᱹᱥᱛᱤ ᱫᱚ ᱵᱟᱠᱚ ᱡᱚᱱᱰᱨᱟ ᱵᱟᱠᱚ ᱮᱨᱟ ᱵᱚᱞᱮ ᱚᱱᱟ ᱯᱩ ᱦᱩᱭᱩᱜ ᱟ ᱛᱚ ᱟᱫᱚ ᱯᱩ ᱛᱮᱦᱚᱸᱠᱚ ᱟᱥᱠᱮ ᱪᱠᱤᱛᱚᱜᱼᱟ ᱦᱚᱲ ᱟᱫᱚ ᱚᱱᱟ ᱤᱭᱟᱹᱛᱮ ᱱᱮᱛᱟᱨ ᱫᱚ ᱡᱚᱸᱰᱨᱟ ᱡᱟᱥ ᱡᱟᱹᱥᱛᱤ ᱩᱱᱟᱹᱜ ᱠᱟᱡᱟᱠ ᱫᱚ ᱵᱟᱠᱚ ᱮᱨ ᱮᱫᱟ ᱚᱱᱟ ᱫᱚ ᱚᱱᱟ ᱨᱟᱦᱮᱲ ᱠᱚ ᱪᱷᱤᱴᱟᱹᱣᱟ ᱟᱫᱚᱢ ᱡᱟᱭᱜᱟ ᱨᱮᱫᱚ ᱠᱷᱟᱹᱞᱤ ᱚᱱᱮ ᱚᱱᱠᱟ ᱜᱮ ᱟᱨ ᱛᱟᱭᱚᱢ ᱛᱮ ᱚᱱᱟ ᱵᱟᱫᱽ ᱠᱟᱛᱮᱫ ᱡᱟᱹᱥᱛᱤ ᱠᱟᱭᱛᱮ ᱟᱞᱮ ᱥᱮᱫ ᱫᱚ ᱛᱩᱲᱤ ᱠᱚ ᱪᱟᱥᱟ ᱚᱱᱟ ᱛᱮ ᱡᱚᱱᱰᱨᱟ ᱤᱭᱟᱹᱜ ᱠᱟᱱᱟ ᱞᱮᱴ ᱧᱚᱜᱚᱜᱼᱟ ᱟᱫᱚ ᱛᱩᱲᱤ ᱟᱹᱰᱤ ᱡᱟᱹᱥᱛᱤ ᱟᱞᱮ ᱥᱮᱫ ᱫᱚᱠᱚ ᱪᱟᱥᱟ ᱚᱱᱟᱫᱚ
ᱦᱮᱸ ᱚᱱᱠᱟ ᱠᱟᱱ ᱜᱮᱭᱟ ᱡᱟᱜᱟ ᱡᱟᱜᱟᱛᱮ ᱦᱟᱱᱟ ᱟᱨ ᱟᱞᱮ ᱥᱮᱫ ᱡᱚᱠᱷᱚᱱᱤᱧ ᱞᱟᱹᱭᱟ ᱾ ᱛᱚ ᱟᱞᱮ ᱥᱮᱫ ᱦᱚᱸ ᱱᱚᱜᱼᱚᱭ ᱵᱷᱩᱴ ᱢᱥᱨᱤ ᱠᱮᱥᱟᱹᱨᱤ ᱜᱩᱦᱩᱢ ᱛᱩᱲᱤ ᱥᱮ ᱠᱟᱢ ᱞᱟᱹᱭ ᱠᱮᱫᱟ ᱛᱩᱲᱤ ᱦᱚᱸ ᱱᱚᱣᱟᱠᱩ ᱟᱹᱰᱤ ᱡᱟᱹᱥᱛᱤ ᱠᱚ ᱪᱟᱥ ᱜᱮᱭᱟ ᱟᱫᱚ ᱟᱞᱮᱥᱮᱫ ᱫᱚ ᱚᱱᱟ ᱚᱱᱟ ᱫᱟᱹᱞ ᱡᱤᱱᱤᱥ ᱟᱹᱰᱤ ᱡᱟᱹᱥᱛᱤᱧ ᱧᱮᱞ ᱟᱠᱟᱫᱟ ᱪᱟᱥ ᱨᱟᱢᱵᱲᱮᱱᱟ ᱞᱟᱝ ᱜᱟᱞᱢᱟᱨᱟᱣ ᱠᱮᱫᱟ ᱥᱮᱱᱹ ᱡᱟᱹᱥᱛᱤ ᱵᱷᱩᱴ ᱢᱥᱨᱤ ᱠᱤᱥᱟᱹᱨᱤ ᱜᱩᱦᱩᱢ ᱱᱚᱣᱟ ᱠᱚᱦᱚᱸ ᱟᱹᱰᱤᱜᱟᱱ ᱪᱟᱥᱵᱟᱥ ᱦᱩᱭᱩᱜᱼᱟ ᱾ ᱟᱪᱪᱷᱟ ᱟᱯᱮ ᱥᱮᱫ ᱫᱚ ᱱᱚᱣᱟ ᱵᱷᱩᱴ ᱢᱥᱨᱤ ᱱᱚᱣᱟ ᱠᱤᱥᱟᱹᱨᱤ ᱟᱨ ᱱᱚᱣᱟ ᱜᱩᱦᱩᱢᱤᱧ ᱞᱟᱹᱭ ᱠᱮᱫ ᱱᱚᱣᱟ ᱠᱚ ᱡᱤᱱᱤᱥ ᱠᱚᱫᱚ ᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ
ᱟᱫᱚ ᱫᱟᱜ ᱥᱩᱵᱤᱫᱷᱟ ᱜᱮᱭᱟ ᱛᱚ ᱟᱫᱚ ᱚᱱᱟᱛᱮ ᱱᱚᱣᱟ ᱜᱩᱦᱩᱢ ᱦᱩᱭ ᱮᱱᱟ ᱠᱷᱤᱥᱟᱹᱨᱤ ᱨᱮ ᱦᱩᱲᱩ ᱟᱨᱛᱮ ᱨᱮᱠᱚ ᱪᱷᱤᱴᱟᱹᱣᱟ ᱟᱫᱚ ᱚᱱᱟ ᱤᱭᱟᱹᱛᱮ ᱡᱚᱛᱚ ᱠᱷᱚᱡ ᱞᱟᱦᱟ ᱫᱟᱨᱮ ᱛᱮᱫᱚ ᱠᱤᱥᱟᱹᱨᱤ ᱠᱚ ᱡᱟᱹᱥᱛᱤ ᱠᱚ ᱪᱟᱥᱟ ᱟᱨ ᱚᱱᱟ ᱵᱷᱩᱴᱮᱢ ᱞᱟᱹᱭ ᱠᱮᱫ ᱵᱷᱩᱴ ᱫᱚ ᱚᱱᱟ ᱥᱤᱭᱟᱜ ᱦᱩᱭᱩᱜ ᱟᱛᱚ ᱟᱫᱚ ᱞᱤᱢᱤᱴ ᱢᱟᱛᱨᱟ ᱨᱮᱠᱚ ᱪᱟᱥ ᱜᱮᱭᱟ ᱠᱚ ᱚᱱᱟ ᱦᱚᱸ ᱵᱚᱞᱮ ᱟᱨ ᱚᱱᱟ ᱠᱚᱢ ᱧᱮᱞ ᱠᱷᱟᱡ ᱜᱩᱦᱩᱢ ᱠᱟᱡᱟᱠ ᱠᱚ ᱪᱟᱥᱟ ᱟᱞᱮᱥᱮᱫ ᱫᱚ ᱜᱩᱦᱩᱢ
ᱛᱷᱚᱲᱟ ᱜᱟᱱ ᱦᱟᱜ ᱢᱚᱡᱽ ᱛᱮ ᱵᱟᱝ ᱟᱸᱡᱚᱜ ᱠᱟᱱ ᱛᱟᱢᱟ ᱴᱟᱣᱟᱨ ᱛᱷᱚᱲᱟᱜᱟᱱ ᱮ ᱰᱤᱥᱴᱟᱵ ᱟᱠᱟᱫ ᱛᱟᱢᱟ ᱯᱟᱥᱮᱡ
ᱚ ᱢᱮᱱ ᱮᱫᱟᱹᱧ ᱵᱚᱞᱮ ᱟᱞᱮᱫ ᱫᱚ ᱜᱩᱦᱩᱢ ᱫᱚ ᱟᱹᱰᱤ ᱡᱟᱹᱥᱛᱤ ᱠᱚ ᱪᱟᱥ ᱜᱮᱭᱟ ᱵᱚᱞᱮ ᱜᱩᱦᱩᱢ ᱵᱷᱩᱴ ᱠᱚᱫᱚ ᱠᱟᱡᱟᱠ ᱫᱚᱠᱚ ᱤᱭᱟᱹᱭᱟ ᱚᱱᱟ ᱫᱚ ᱤᱭᱟᱹᱭ ᱦᱩᱭᱩᱜᱼᱟ ᱛᱚ ᱠᱟᱡᱟᱠ ᱥᱤ ᱦᱩᱭᱩᱜᱼᱟ ᱦᱮᱞᱳ ᱟᱸᱡᱚᱢᱚᱜ ᱠᱟᱱᱟ ᱦᱮᱞᱳ
ᱛᱷᱚᱲᱟᱱᱜᱟᱱ ᱦᱟᱸᱜ ᱢᱚᱸᱡᱽ ᱛᱮ ᱨᱚᱲ ᱵᱟᱝ ᱟᱸᱡᱚᱢᱚᱜ ᱠᱟᱱ ᱛᱟᱢᱟ ᱩᱱᱟᱹᱜ ᱢᱚᱸᱡᱽ ᱵᱟᱝ ᱛᱮ ᱵᱟᱝ ᱟᱸᱡᱚᱜ ᱠᱟᱱᱟ ᱴᱟᱣᱟᱨ ᱚᱱᱛᱮ ᱵᱟᱭ ᱥᱟᱵ ᱮᱫᱟ ᱤᱧᱟᱜ ᱚᱱᱛᱮᱧ ᱪᱟᱞᱟᱣ ᱞᱮᱱᱟ ᱢᱤᱫ ᱥᱚᱢᱚᱭ ᱟᱫᱚ ᱩᱱ ᱥᱚᱢᱚᱭ ᱛᱷᱚᱲᱟ ᱜᱟᱱ ᱮ ᱰᱤᱥ ᱴᱟᱵ ᱧᱚᱜᱮᱫ ᱛᱤᱧᱟ ᱟᱫᱚ ᱟᱢᱟᱜ ᱪᱮᱫ ᱞᱮᱠᱟ ᱥᱟᱵ ᱮᱫᱟ ᱦᱟᱜ
ᱦᱚᱸ ᱟᱪᱪᱷᱟ
ᱦᱮᱸ ᱱᱤᱛᱚᱜ ᱦᱚᱸ ᱚᱠᱚᱨ ᱵᱟᱝ ᱟᱸᱡᱚᱢ ᱠᱟᱱᱟ ᱱᱤᱛ ᱦᱟᱹᱵᱤᱡ ᱫᱚ
ᱚ ᱢᱮᱱᱮᱫ ᱟᱞᱤᱧ ᱟᱞᱮ ᱦᱚᱸ ᱠᱚ ᱮᱨ ᱜᱮᱭᱟ
ᱱᱤᱛᱚᱜ ᱪᱮᱫ ᱞᱮᱠᱟ ᱟᱸᱡᱚᱢᱚᱜ ᱵᱟᱝ ᱟᱸᱡᱚᱢᱚᱜ ᱠᱟᱱᱟ ᱱᱤᱛ ᱦᱚᱸ ᱨᱚᱲ ᱞᱮᱜᱟᱭ ᱢᱮᱥᱮ ᱱᱤᱛᱚᱜ ᱱᱤᱛᱚᱜ ᱥᱚᱢᱚᱭ
ᱵᱟᱝ ᱟᱸᱡᱚᱢᱚᱜ ᱠᱟᱱᱟ ᱱᱤᱛᱳᱜ
ᱱᱤᱛᱚᱜ ᱦᱚᱸ ᱵᱟᱝ ᱟᱸᱡᱚᱢᱚᱜ ᱠᱟᱱᱟ ᱰᱤᱥᱴᱟᱵᱽ ᱠᱮᱫᱟ ᱱᱤᱛᱚᱜ ᱫᱚ ᱵᱚᱞᱮ ᱟᱫᱚ
ᱱᱮᱴᱣᱟᱨᱠ ᱢᱟ ᱤᱧᱟᱹᱜ ᱦᱚᱸ ᱢᱮᱱᱟᱜ ᱜᱮ ᱱ ᱱᱮᱴᱳᱣᱟᱨᱠ ᱠᱟᱱᱟ ᱥᱮ ᱦᱮᱸ ᱢᱮᱱᱫᱟᱹᱧ ᱟᱞᱮ ᱥᱮᱫ ᱠᱚ ᱪᱟᱥ ᱜᱮᱭᱟ ᱠᱚ ᱟᱫᱚ ᱚᱱᱮᱧ ᱢᱮᱱ ᱠᱮᱫ ᱡᱟᱥᱛᱤ ᱠᱟᱭ ᱫᱚ ᱵᱚᱞᱮ ᱠᱮᱥᱟᱨᱤ ᱠᱚ ᱦᱩᱭᱩᱜᱟ ᱟᱞᱮ ᱥᱮᱫ ᱦᱚ
ᱵᱟᱝ ᱟᱸᱡᱚᱢᱚᱜ ᱠᱟᱱᱟ ᱦᱟᱯᱚᱭ ᱪᱮ ᱫᱚᱦᱲᱟ ᱠᱚᱞ ᱦᱩᱭᱩᱜ ᱠᱟᱱᱟ ᱟᱨ ᱵᱟᱠᱷᱟᱱ ᱟᱢ ᱠᱚᱞ ᱢᱮ
ᱴᱷᱤᱠ ᱜᱮᱭᱟ ᱢᱟ